ᱦᱩᱸ
ᱦᱮᱸ ᱟᱸᱡᱚᱢᱚᱜ ᱠᱟᱱ ᱜᱮᱭᱟ ᱟᱨ ᱢᱤᱫ ᱫᱚᱢ ᱡᱚᱦᱟᱨᱜᱤ
ᱦᱮᱸ ᱡᱚᱦᱟᱨ ᱜᱮ ᱞᱟᱹᱭᱫᱟᱹᱧ ᱟᱯᱮ ᱥᱮᱫ ᱫᱚ ᱪᱮᱫ ᱞᱮᱠᱟ ᱵᱤᱨᱼ ᱵᱩᱨᱩ ᱢᱮᱱᱟᱜᱼᱟ ᱵᱤᱨᱼᱵᱩᱨᱩ ᱢᱮᱱᱟᱜᱼᱟ ᱥᱮ ᱪᱮᱫᱞᱮᱠᱟ ᱱᱚᱝᱠᱟ ᱴᱟᱝᱤ ᱡᱟᱭᱜᱟ ᱨᱮ ᱢᱮᱱᱟᱜ ᱯᱮᱭᱟ ᱥᱮ ᱵᱟᱡᱟᱨ ᱵᱟᱡᱟᱨ ᱛᱟᱞᱟᱨᱮ ᱪᱮᱫᱞᱮᱠᱟ
ᱟᱞᱮ ᱥᱮᱫ ᱡᱚᱠᱷᱚᱱᱮᱢ ᱧᱮᱞᱟ ᱛᱚ ᱟᱞᱮ ᱥᱮᱫ ᱫᱚ ᱟᱹᱰᱤ ᱵᱤᱨ ᱵᱩᱨᱩ ᱜᱮᱭᱟ ᱟᱨ ᱟᱞᱮ ᱟᱹᱛᱩ ᱚᱠᱟ ᱦᱟᱜ ᱢᱮᱱᱟᱜᱼᱟ ᱟᱞᱮ ᱟᱛᱩ ᱫᱚ ᱛᱟᱞᱟᱨᱮ ᱢᱮᱱᱟᱜᱼᱟ ᱟᱠᱟᱫᱟ ᱢᱮᱱ ᱠᱟᱛᱮᱫ ᱫᱚᱢ ᱦᱟᱱᱛᱮ ᱫᱚ ᱚᱱᱠᱟ ᱫᱚ ᱪᱮᱫ ᱦᱚᱸ ᱵᱤᱨᱵᱩᱨᱩ ᱵᱟᱹᱱᱩᱜᱼᱟ ᱵᱚᱞᱮ ᱯᱩᱨᱟᱹ ᱵᱤᱞᱚᱱ ᱜᱮᱭᱟ ᱟᱨ ᱱᱤᱭᱟᱹ ᱱᱟ ᱟᱨ ᱡᱚᱠᱷᱚᱱᱮᱢ ᱧᱮᱞᱟ ᱱᱚᱛᱮ ᱯᱚᱪᱷᱤᱢ ᱥᱮᱫ ᱱᱚᱛᱮ ᱫᱚ ᱦᱟᱸᱜ ᱤᱭᱟᱹ ᱜᱮᱭᱟ ᱯᱩᱨᱟᱹ ᱵᱤᱨ ᱵᱩᱨᱩ ᱟᱨ ᱯᱩᱨᱟᱹ ᱜᱟᱡᱟᱲ ᱢᱮᱱ ᱠᱮᱭᱟ ᱟᱨ ᱯᱩᱨᱟᱹ ᱢᱮᱱ ᱠᱮᱭᱟᱢ ᱞᱟᱹᱴᱩ ᱞᱟᱹᱴᱩ ᱵᱩᱨᱩ ᱢᱮᱱᱟᱜ ᱟᱠᱟᱫᱟ᱾ ᱟᱨ ᱦᱟᱱᱟ ᱱᱟᱝᱠᱷᱟ ᱫᱚ ᱯᱩᱨᱟᱹ ᱵᱤᱞᱚᱱ ᱜᱮᱭᱟ ᱟᱫᱚ ᱚᱱᱟ ᱛᱟᱞᱟ ᱨᱮᱫᱚ ᱦᱟᱸᱜ ᱟᱞᱮ ᱢᱮᱱᱟᱜ ᱞᱮᱭᱟ ᱟᱫᱚ ᱚᱱᱟ ᱦᱚᱸᱧ ᱢᱮᱱ ᱠᱮᱭᱟ ᱵᱚᱞᱮ ᱟᱞᱮ ᱥᱮᱫ ᱫᱚ ᱵᱟᱱᱟᱨ ᱜᱮ ᱢᱮᱱᱟᱜᱼᱟ ᱵᱤᱞᱮᱱ ᱦᱚᱸ ᱵᱤᱨ ᱵᱩᱨᱩ ᱦᱚᱸ ᱟᱫᱚ ᱟᱯᱮ ᱥᱮᱫ ᱜᱮ ᱪᱮᱫ ᱞᱮᱠᱟ ᱵᱤᱨ ᱵᱩᱨᱩ ᱢᱮᱱᱟᱜᱼᱟᱥᱮ ᱵᱚᱞᱮ ᱵᱤᱞᱤᱭᱚᱱ ᱜᱮᱛᱟ ᱯᱮᱭᱟ
ᱟᱞᱮ ᱥᱮᱱ ᱫᱚ ᱴᱟᱬᱮ ᱫᱤᱥᱚᱢ ᱟᱹᱰᱤ ᱡᱷᱟᱹᱞ ᱵᱩᱨᱩ ᱪᱟᱞᱟᱜ ᱦᱩᱭᱩᱜ ᱛᱟᱞᱮᱭᱟ ᱟᱫᱚ ᱵᱤᱨ ᱵᱤᱨ ᱵᱩᱨᱩ ᱛᱟᱦᱮᱸ ᱞᱮᱱᱠᱟᱱ ᱫᱚ ᱚᱱᱮ ᱥᱟᱦᱟᱱ ᱯᱟᱞᱦᱟ ᱨᱮ ᱚᱵᱷᱟᱵᱽ ᱵᱟᱝ ᱦᱮᱸ ᱥᱮ
ᱦᱮᱸ ᱥᱟᱦᱟᱱ ᱠᱚ ᱟᱹᱰᱤ ᱱᱟᱯᱟᱭ ᱛᱮ ᱧᱟᱢ ᱜᱚᱫᱚᱜᱼᱟ
ᱦᱮᱸ ᱥᱟᱦᱟᱱ ᱥᱟᱠᱟᱢ ᱠᱚ ᱟᱯᱮ ᱫᱚ ᱛᱟᱦᱚᱞᱮ ᱡᱚᱛᱚ ᱛᱮᱜᱮ ᱥᱩᱵᱤᱫᱷᱟ ᱨᱮ ᱢᱮᱱᱟᱜ ᱯᱮᱭᱟ ᱵᱟᱝ
ᱦᱮᱸ ᱡᱚᱛᱚ ᱛᱮᱜᱮ ᱟᱹᱰᱤ ᱥᱩᱵᱤᱫᱷᱟ ᱜᱮᱢ ᱢᱮᱱ ᱠᱮᱭᱟ
ᱯᱩᱨᱮᱟ ᱵᱩᱨᱩ ᱨᱮᱱ ᱩᱫ ᱯᱩᱴᱠᱟ ᱦᱚᱸᱯᱮ ᱟᱹᱠᱷᱨᱤᱧ ᱯᱮ ᱤᱫᱤ ᱠᱚᱣᱟ ᱟᱵᱟᱨ ᱫᱟᱛᱟᱱᱤ ᱦᱚᱸ ᱥᱟ ᱥᱟᱠᱟᱢ ᱦᱚᱸ ᱥᱟᱦᱟᱱ ᱦᱚᱸ ᱟᱹᱠᱷᱨᱤᱧᱟᱯᱮ ᱥᱮ ᱵᱟᱯᱮ ᱟᱹᱠᱷᱨᱤᱧᱟ ᱟᱯᱮ ᱥᱮᱫ ᱫᱚ
ᱟᱹᱠᱷᱨᱤᱧ ᱜᱮᱭᱟ ᱠᱚ ᱦᱟᱸᱜ ᱟᱫᱚ ᱟᱞᱮ ᱫᱚ ᱵᱩᱨᱩ ᱨᱮᱱ ᱦᱚᱲ ᱫᱚ ᱵᱟᱝ ᱠᱟᱱᱟ ᱞᱮ ᱥᱮ ᱟᱞᱮᱫ ᱫᱚ ᱵᱩᱨᱩ ᱥᱩᱨ ᱨᱮᱫᱚ ᱵᱟᱹᱱᱩᱜ ᱠᱟᱜ ᱞᱮᱛᱮ ᱟᱞᱮ ᱫᱚ ᱵᱟᱞᱮ ᱟᱹᱠᱷᱨᱤᱧᱟ ᱟᱞᱮ ᱥᱮᱫ ᱠᱚ ᱟᱹᱜᱩᱭ ᱜᱮᱭᱟ ᱚᱱᱟ ᱟᱰᱮᱯᱟᱥᱮ ᱠᱚᱨᱮᱱ ᱦᱚᱲ ᱠᱚ ᱚᱱᱟ ᱥᱟᱠᱟᱢ ᱠᱚ ᱥᱮ ᱫᱟᱹᱛᱟᱹᱱᱤ ᱠᱚᱠᱚ ᱡᱚᱛᱚ ᱠᱚᱜᱮ ᱥᱮᱛᱟᱜ ᱨᱮ ᱟᱫᱚ ᱟᱞᱮ ᱫᱚ ᱦᱟᱸᱜ ᱵᱟᱞᱮ ᱟᱹᱠᱷᱨᱤᱧᱟ ᱚᱱᱟ ᱠᱚᱫᱚ ᱟᱫᱚ ᱩᱱᱠᱩ ᱜᱮ ᱡᱚᱛᱚ ᱠᱚ ᱟᱹᱠᱷᱨᱤᱧᱟ ᱟᱯᱮ ᱥᱮᱫ ᱯᱮ ᱟᱹᱠᱷᱨᱤᱧ ᱵᱟᱲᱟᱣ ᱟᱠᱟᱫᱟ ᱥᱮ ᱱᱚᱛᱮᱱ ᱠᱚ ᱦᱚᱲ ᱜᱮ ᱚᱱᱛᱮ ᱠᱚ ᱤᱫᱤ ᱵᱟᱲᱟᱣ ᱠᱟᱜᱼᱟ᱾
ᱦᱩᱸ ᱟᱞᱮ ᱫᱚ ᱵᱟᱞᱮ ᱟᱹᱠᱷᱨᱤᱧ ᱛᱟᱦᱮᱱᱟ ᱟᱞᱮ ᱢᱟ ᱵᱩᱨᱩ ᱠᱷᱚᱱ ᱠᱟᱹᱴᱤᱡ ᱪᱷᱟᱰᱟ ᱨᱮ ᱢᱮᱱᱟᱜ ᱞᱮᱭᱟ ᱛᱚ ᱟᱫᱚ ᱚᱱᱟ ᱵᱩᱨᱩ ᱡᱟᱯᱟᱜ ᱥᱮᱱᱤᱡ ᱜᱮ ᱟᱹᱜᱩᱭᱟᱠᱚ ᱟᱞᱮ ᱥᱮᱱ ᱫᱚᱥ ᱫᱚᱥ ᱯᱚᱱᱨᱚ ᱠᱤᱞᱳᱢᱤᱴᱟᱨ ᱥᱟᱺᱜᱤᱧ ᱨᱮ ᱢᱮᱱᱟᱜᱼᱟ ᱵᱩᱨᱩ ᱠᱚᱫᱚ ᱟᱫᱚ ᱵᱟᱞᱮ ᱥᱮᱱᱚᱜ ᱛᱟᱦᱮᱱ ᱩᱱᱟᱹᱜ ᱫᱚ
ᱟᱪᱪᱷᱟ
ᱟᱫᱚ ᱚᱱᱟ ᱵᱩᱨᱩ ᱡᱟᱯᱟᱜᱽ ᱠᱚᱨᱮ ᱡᱩᱫᱤ ᱯᱮᱲᱟ ᱚᱲᱟᱜ ᱠᱚ ᱛᱟᱦᱮᱱᱟ ᱚᱱᱛᱮ ᱥᱮᱱ ᱠᱟᱛᱮ ᱫᱟᱹᱛᱟᱹᱱᱤ ᱠᱚ ᱫᱚᱞᱮ ᱟᱹᱜᱩᱭᱟ᱾
ᱚᱸ ᱵᱩᱨᱩ ᱦᱚᱸ ᱟᱫᱚ ᱟᱯᱮ ᱵᱟᱝᱜᱟᱞ ᱨᱮᱜᱮ ᱢᱮᱱᱟᱜ ᱥᱮ ᱚᱱᱟ ᱫᱚ ᱮᱴᱟᱜ ᱨᱮ
ᱦᱮᱸ ᱢᱮᱱᱟᱜᱼᱟ ᱡᱮᱢᱚᱱ ᱱᱚᱛᱮ ᱧᱩᱛᱩᱢᱟᱱ ᱵᱩᱨᱩ ᱢᱮᱱᱟᱜ ᱟᱠᱟᱫᱟ ᱟᱡᱚᱫᱤᱭᱟᱹ
ᱟᱪᱪᱷᱟ ᱦᱮᱸ ᱦᱮᱸ
ᱟᱡᱚᱫᱤᱭᱟᱹ ᱵᱩᱨᱩ ᱥᱩᱨ ᱜᱮᱭᱟ ᱟᱨ ᱡᱩᱜᱤ ᱵᱩᱨᱩ ᱢᱮᱱᱟᱜᱼᱟ ᱡᱟᱦᱟᱸ ᱨᱮᱫᱚ ᱯᱤᱞᱪᱩ ᱦᱟᱲᱟᱢ ᱯᱤᱞᱪᱩ ᱵᱩᱲᱦᱤ ᱢᱮᱱᱟᱜ ᱠᱤᱱᱟ ᱟᱸᱡᱚᱢ ᱟᱠᱟᱜ ᱜᱮᱭᱟ ᱯᱮ
ᱦᱮᱸ ᱦᱮᱸ ᱦᱮᱸ ᱟᱸᱡᱚᱢ ᱫᱚ ᱦᱩᱭ ᱠᱟᱱ ᱜᱮᱭᱟ ᱡᱚᱛ ᱡᱚᱛᱚᱣᱟᱜ ᱜᱮ ᱚᱱᱟ ᱠᱚᱫᱚ ᱚᱠᱟᱢ ᱞᱟᱹᱭᱮᱫ ᱠᱟᱱ ᱟᱡᱳᱫᱤᱭᱟᱹ ᱵᱩᱨᱩ ᱥᱮ ᱡᱩᱜᱤ ᱵᱩᱨᱩ ᱠᱚ ᱡᱚᱛᱚᱣᱟᱜ ᱜᱮ ᱚᱱᱟ ᱫᱚ ᱟᱸᱡᱚᱢ ᱦᱩᱭ ᱠᱟᱱ ᱜᱮᱭᱟ
ᱦᱩᱸ ᱟᱫᱚ ᱟᱡᱳᱫᱤᱭᱟᱹ ᱵᱩᱨᱩ ᱦᱚᱸ ᱧᱮᱞ ᱦᱩᱭ ᱟᱠᱟᱱ ᱜᱮᱭᱟ ᱟᱨ ᱡᱩᱜᱤ ᱵᱩᱨᱩ ᱦᱚᱸ ᱟᱫᱚ ᱥᱩᱨ ᱜᱮ ᱛᱟᱞᱮᱭᱟ ᱵᱟᱠᱷᱟᱱ ᱫᱚ ᱱᱚᱝᱠᱟ ᱥᱟᱦᱟᱱ ᱥᱟᱠᱟᱢ ᱫᱟᱛᱟᱱᱤ ᱞᱟᱹᱜᱤᱫ ᱫᱚ ᱩᱱᱟᱹᱜ ᱡᱷᱟᱹᱞ ᱫᱚ ᱵᱟᱞᱮ ᱪᱟᱞᱟᱜ ᱛᱟᱦᱮᱱ ᱚᱱᱟ ᱵᱚᱸᱜᱟᱼᱵᱩᱨᱩ ᱥᱚᱢᱚᱭ ᱛᱮᱫ ᱞᱮ ᱪᱟᱞᱟᱜᱼᱟ᱾
ᱦᱮᱸ
ᱮᱢᱱᱤ ᱨᱮᱫᱚ ᱵᱟᱞᱮ ᱪᱟᱞᱟᱜᱼᱟ ᱟ. ᱠᱷᱨᱤᱧ ᱠᱚ ᱠᱚ ᱟᱹᱜᱩᱭᱟ ᱫᱟᱛᱟᱱᱤ ᱠᱚ ᱵᱟᱠᱷᱟᱡ ᱫᱚ ᱠᱤᱨᱤᱧ ᱠᱟᱛᱮᱫ ᱞᱮ ᱦᱟᱛᱟᱭᱟ ᱦᱟᱴ ᱠᱚᱨᱮ
ᱦᱮᱸ ᱮᱱᱛᱮ ᱨᱮ ᱦᱟᱴ ᱠᱚ ᱪᱮᱫ ᱞᱮᱠᱟ ᱦᱩᱭᱩᱜᱼᱟ ᱟᱯᱮᱥᱮᱫ ᱦᱟᱴ ᱠᱚ ᱡᱚᱠᱷᱚᱱᱮᱢ ᱞᱟᱹᱭ ᱠᱮᱫᱟ ᱛᱚ ᱪᱮᱫ ᱠᱚ ᱚᱱᱟ ᱦᱟᱴ ᱠᱚᱨᱮᱢ ᱧᱮᱞ ᱵᱟᱲᱟᱣ ᱟᱠᱟᱫᱼᱟ ᱵᱚᱞᱮ ᱚᱱᱠᱟ ᱦᱟᱹᱴᱭᱟᱹ ᱨᱮ
ᱦᱩᱸ ᱦᱟᱴ ᱨᱮᱫᱚ ᱦᱚᱸ ᱧᱮᱞᱚᱜᱼᱟ ᱡᱮ ᱟᱹᱰᱤ ᱟᱹᱰᱤ ᱢᱟᱨᱟᱝ ᱦᱟᱴ ᱦᱩᱭᱩᱜ ᱛᱟᱦᱮᱱᱟ ᱟᱞᱮᱥᱮᱫ ᱨᱮᱭ ᱫᱚᱥ ᱠᱤᱞᱳᱢᱤᱴᱟᱨ ᱡᱷᱟᱹᱞ ᱨᱮ ᱢᱮᱱᱟᱜᱼᱟ᱾ ᱰᱟᱝᱨᱤ ᱠᱟᱰᱟ ᱠᱚ ᱟᱠᱷᱨᱤᱧ ᱠᱚᱣᱟ ᱢᱮᱨᱚᱢ ᱵᱷᱤᱲᱤ ᱡᱚᱛᱚ ᱜᱮ ᱥᱤᱢ ᱦᱮᱸ ᱥᱩᱠᱨᱤ ᱡᱤᱞ ᱠᱚ ᱟᱠ
ᱟᱵᱟᱨ ᱠᱷᱟᱹᱪᱞᱟᱹᱜ ᱠᱚ ᱡᱚᱱᱚᱜ ᱠᱚ ᱦᱟᱴᱟᱜ ᱠᱚ ᱞᱩᱜᱽᱲᱤ ᱞᱟᱯᱚ ᱠᱚ ᱥᱚᱵᱽᱡᱤ ᱯᱟᱛᱤ ᱥᱟᱥᱟᱝ ᱢᱚᱥᱞᱟ ᱥᱚᱵᱽᱡᱤ ᱡᱚᱛᱚ ᱜᱮᱠᱚ ᱟᱠᱷᱨᱤᱧᱟ
ᱦᱩᱸ, ᱟᱞᱮ ᱥᱮᱫ ᱡᱚᱠᱷᱚᱱᱮᱢ ᱧᱮᱞᱟ ᱛᱚ ᱟᱞᱮ ᱥᱮᱫ ᱦᱚᱸ ᱚᱱᱠᱟᱱ ᱦᱟᱹᱴᱤᱭᱟᱹ ᱢᱮᱱᱟᱜ ᱜᱮᱭᱟ᱾ ᱡᱮ ᱪᱮᱫ ᱞᱮᱠᱟᱱᱟ ᱴᱟᱹᱭᱟᱹᱢ ᱠᱷᱚᱡᱚᱜᱼᱟ ᱞᱟᱹᱴᱩ ᱦᱟᱹᱴᱭᱟᱹ ᱠᱷᱚᱡᱚᱜ ᱠᱷᱟᱱ ᱞᱟᱹᱴᱩ ᱞᱮᱠᱟ ᱡᱚᱛᱚᱣᱟᱜ ᱜᱮ ᱧᱟᱢᱟ ᱜᱟᱹᱭ ᱰᱟᱝᱨᱟ ᱢᱮᱨᱚᱢ ᱵᱷᱤᱰᱤ ᱟᱨ ᱥᱮ ᱠᱤᱪᱨᱤᱡ ᱠᱷᱚᱱ ᱢᱟᱹᱨᱤᱪ ᱢᱚᱥᱞᱟ ᱠᱚ ᱡᱚᱛᱚ ᱟᱨ ᱠᱟᱹᱴᱤᱡ ᱢᱟᱹᱴᱤᱡ ᱦᱟᱹᱴᱭᱟᱹ ᱡᱚᱠᱷᱚᱱᱮᱢ ᱪᱟᱞᱟᱜᱼᱟ ᱥᱩᱨ ᱡᱟᱜᱟᱨᱮ ᱢᱮᱱᱟᱜᱼᱟ ᱟᱞᱤᱧ ᱥᱩᱨ ᱨᱮ ᱛᱚ ᱱᱚᱰᱮ ᱫᱚ ᱥᱚᱵᱽᱡᱤ ᱠᱚ ᱡᱟᱹᱥᱛᱤ ᱫᱚ ᱢᱮᱱᱟᱜᱼᱟ ᱟᱹᱞᱩ ᱵᱮᱸᱜᱟᱲ ᱴᱟᱢᱟᱴᱳᱞ ᱠᱩᱪᱟᱹ ᱠᱚ ᱠᱩᱲᱪᱟᱹ ᱟᱨ ᱦᱮᱸ ᱥᱟᱥᱟᱝ ᱢᱚᱥᱞᱟ ᱟᱨ ᱠᱟᱹᱴᱤᱡ ᱢᱟᱹᱴᱤᱡ ᱦᱚᱸ ᱡᱚᱠᱷᱚᱱ ᱯᱟᱹᱧᱪᱤ ᱞᱩᱸᱜᱤ ᱠᱚᱦᱚᱸ ᱧᱟᱢᱚᱜ ᱜᱮᱭᱟ ᱟᱨ ᱠᱩᱲᱤ ᱦᱚᱲᱟᱜ ᱥᱟᱢᱟᱱ ᱚᱠᱟ ᱫᱚ ᱟᱨᱛᱤ ᱟᱨᱛᱟ ᱴᱤᱠᱞᱤ ᱠᱚ ᱡᱚᱛᱚ ᱚᱱᱟ ᱠᱚ ᱢᱮᱱᱟᱜ ᱜᱮᱭᱟ ᱟᱨ ᱦᱟᱹᱠᱩ ᱦᱚᱸᱠᱚ ᱧᱟᱢᱚᱜ ᱜᱮᱭᱟ ᱚᱠᱟ ᱫᱚ ᱟᱨ ᱞᱟᱦᱟ ᱧᱚᱜ ᱨᱮᱢ ᱪᱟᱞᱟᱜᱼᱟ ᱡᱚᱠᱷᱚᱱ ᱛᱚ ᱢᱮᱨᱚᱢ ᱡᱤᱞ ᱠᱚᱦᱚᱸᱢ ᱧᱟᱢ ᱜᱮᱭᱟ ᱟᱫᱚ ᱚᱱᱟ ᱫᱚ ᱠᱟᱹᱴᱤᱡ ᱦᱟᱹᱴᱭᱟᱹ ᱠᱟᱛᱮ ᱢᱮᱱᱟᱜᱼᱟ ᱞᱟᱹᱴᱩ ᱦᱟᱹᱴᱭᱟ ᱫᱚ ᱦᱟᱜ ᱚᱱᱟ ᱯᱟᱹᱪᱷᱭᱟᱹ ᱠᱚ ᱦᱟᱴᱟᱜ ᱠᱚ ᱡᱚᱛ ᱡᱚᱛᱚ ᱠᱟᱸᱰᱟ ᱛᱟᱱᱰᱟ ᱡᱚᱛᱚᱢ ᱧᱟᱢᱟ᱾ ᱛᱮᱨᱟᱱ ᱠᱚᱦᱚᱸ ᱡᱚᱛᱚ ᱟᱫᱚ ᱚᱱᱮ ᱚᱱᱠᱟ ᱠᱟᱱᱟ ᱟᱞᱮ ᱥᱮᱫ ᱾ ᱫᱚ ᱟᱯᱮ ᱥᱮᱫ ᱪᱮᱫ ᱞᱮᱠᱟ ᱯᱟᱹᱧᱪᱤ ᱞᱩᱸᱜᱤ ᱠᱚ ᱟᱹᱠᱷᱨᱤᱧ ᱜᱮᱭᱟ ᱥᱮ ᱵᱟᱠᱚ ᱟᱹᱠᱷᱨᱤᱧᱟ?
ᱦᱮᱸ ᱟᱠᱷᱨᱤᱧ ᱜᱮᱭᱟ ᱠᱚ ᱦᱟᱴ ᱨᱮᱫᱚ ᱡᱚᱛᱚ ᱜᱮ ᱧᱟᱢᱚᱜᱼᱟ᱾ ᱟᱫᱚ ᱱᱤᱛᱚᱜ ᱫᱚ ᱧᱮᱞᱚᱜ ᱚᱱᱟ ᱚᱸᱰᱮ ᱟᱞᱮ ᱴᱷᱮᱱ ᱡᱮ ᱞᱟᱹᱴᱩ ᱞᱟᱴᱷᱩ ᱦᱩᱭᱩᱜᱼᱟ᱾ ᱛᱚ ᱟᱫᱚ ᱦᱮᱸ ᱰᱟᱝᱨᱟ ᱠᱚᱫᱚ ᱵᱟᱠᱚ ᱟᱠᱷᱨᱤᱧ ᱦᱚᱪᱚᱭᱮᱫ ᱠᱚᱭᱟ ᱵᱚᱱᱫᱚᱭ ᱫᱟᱠᱚ ᱫᱤᱱ ᱫᱤᱱ ᱛᱮ ᱚᱱᱠᱟ᱾ ᱟᱸᱡᱚᱢᱚᱜ ᱠᱟᱱᱟ ᱧᱮᱞ ᱫᱚ ᱵᱟᱝ ᱦᱩᱭ ᱟᱠᱟᱱᱟ ᱾
ᱟᱪᱪᱷᱟ ᱟᱨ ᱟᱞᱮ ᱥᱮᱫ ᱡᱚᱠᱷᱚᱱᱮᱢ ᱧᱮᱞᱟ ᱛᱚ ᱟᱞᱮ ᱥᱮᱫ ᱫᱚ ᱥᱩᱠᱨᱤ ᱡᱤᱞ ᱠᱚᱠᱚ ᱦᱟᱹᱴᱤᱭᱟᱭ ᱜᱮᱭᱟ ᱟᱹᱰᱤ ᱡᱟᱹᱥᱛᱤ ᱜᱮ᱾ ᱟᱨ ᱱᱮᱛᱟᱨ ᱦᱚᱸ ᱱᱚᱣᱟ ᱦᱚᱸ ᱧᱮᱞᱚᱜᱚᱜ ᱠᱟᱱᱟ, ᱡᱮ ᱱᱚᱣᱟ ᱦᱚᱸ ᱧᱮᱞᱚᱜᱚᱜ
ᱟᱨ ᱵᱷᱟᱹᱡᱤᱭᱟᱜ ᱠᱚ ᱟᱹᱠᱷᱨᱤᱧᱟ ᱠᱚ ᱵᱷᱟᱹᱡᱤ ᱦᱚᱸᱠᱚ ᱵᱷᱟᱹᱡᱤᱭᱟ ᱦᱟᱴ ᱨᱮ ᱾
ᱦᱩᱸ ᱟᱨ ᱱᱚᱰᱮ ᱱᱚᱣᱟ ᱦᱚᱸ ᱧᱮᱞᱚᱜ ᱠᱟᱱᱟ ᱡᱮ ᱚᱸᱰᱮ ᱦᱟᱹᱴᱤᱭᱟᱹ ᱨᱮᱜᱮ ᱩᱛᱩ ᱠᱟᱛᱟᱢᱟ᱾
ᱚᱭᱤᱠᱩᱢ ᱪᱟᱞᱟ
ᱦᱩᱸ ᱾ ᱚᱸᱰᱮ ᱜᱮ ᱡᱚᱛᱚ ᱩᱛᱩ ᱵᱟᱞᱟ ᱦᱚᱸ ᱠᱚ ᱛᱟᱦᱮᱱᱟ, ᱟᱠᱷᱨᱤᱧ ᱵᱟᱞᱟ ᱦᱚᱸᱠᱚ ᱛᱟᱦᱮᱱᱟ ᱟᱨ ᱩᱛᱩᱣᱟᱜ ᱮᱢ ᱦᱟᱛᱟᱣ ᱠᱷᱟᱱ ᱚᱱᱟ ᱦᱚᱸ ᱦᱳᱭ ᱜᱮᱭᱟ᱾ ᱩᱛᱩ ᱠᱟᱛᱮ ᱫᱚ ᱰᱟᱦᱨᱮ ᱜᱮ ᱮᱢᱟᱼᱢᱟ ᱟᱫᱚ ᱟᱹᱰᱤ ᱱᱟᱯᱟᱭ ᱜᱮ ᱚᱱᱟ ᱦᱚᱸ ᱵᱚᱞᱮᱢ ᱧᱮᱞ ᱞᱮᱠᱷᱟᱱ ᱵᱚᱞᱮ ᱟᱢ ᱠᱚᱭᱟᱜ, ᱠᱟᱹᱣᱰᱤ ᱠᱚ ᱢᱚᱸᱡᱽ ᱛᱟᱦᱮᱱ ᱛᱟᱭᱟ ᱩᱱᱤ ᱫᱚ ᱴᱮᱱᱥᱮᱱ ᱜᱮ ᱵᱟᱹᱱᱩᱜ ᱛᱟᱭᱟ ᱚᱸᱰᱮ ᱜᱮᱠᱚ ᱩᱛᱩ ᱠᱟᱛᱮ ᱚᱸᱰᱮ ᱜᱮ ᱡᱚᱛᱚ ᱠᱚ ᱮᱢᱟᱭᱟ ᱡᱚᱛᱚᱣᱟᱜ ᱚᱸᱰᱮᱜ ᱜᱮ ᱦᱩᱭᱩᱜᱼᱟ ᱠᱷᱟᱹᱞᱤ ᱟᱢ ᱫᱚ ᱡᱚᱢ ᱢᱮ ᱧᱩᱭ ᱢᱮ᱾ ᱟᱨ ᱨᱟᱹᱥᱠᱟᱹ ᱛᱮ ᱛᱟᱦᱮᱢᱟ ᱚᱱᱟᱜᱮ᱾ ᱟᱫᱚ ᱟᱯᱮ ᱥᱮᱫ ᱚᱱᱠᱟ ᱵᱟᱹᱱᱩᱜ ᱠᱟᱫᱟ? ᱡᱮ ᱚᱸᱰᱮ ᱜᱮᱠᱚ ᱩᱛᱩᱭ ᱚᱸᱰᱮ ᱜᱮ ᱠᱤᱨᱤᱧ ᱢᱮ ᱚᱸᱰᱮ ᱜᱮ ᱩᱛᱩᱭ ᱢᱮ ᱚᱸᱰᱮ ᱜᱮ ᱡᱚᱛᱚᱜᱼᱟ ᱦᱩᱭᱩᱜᱼᱟ ᱚᱱᱠᱟ ᱢᱮᱱᱟᱜᱼᱟ?
ᱦᱮᱸ ᱢᱮᱱᱟᱜᱼᱟ, ᱟᱫᱚ ᱦᱮᱸ ᱩᱛᱩ ᱫᱚ ᱩᱛᱩ ᱢᱟ ᱱᱚᱝᱠᱟ ᱚᱸᱰᱮ ᱫᱚ ᱡᱟᱦᱟᱸᱭ ᱠᱚ
ᱦᱮᱸ
ᱡᱤᱞ ᱡᱚᱢ ᱥᱟᱱᱟ ᱠᱚᱣᱟ᱾ ᱟᱭᱳ ᱦᱚᱲ ᱟᱭᱳ ᱦᱚᱲ ᱫᱚ ᱵᱟᱠᱚ ᱪᱟᱞᱟᱜᱼᱟ ᱡᱮ ᱡᱤᱞ ᱵᱷᱟᱹᱡᱤ ᱠᱚ ᱡᱤᱞ ᱫᱚᱠᱚ ᱠᱤᱨᱤᱧ ᱜᱮᱭᱟ ᱢᱮᱱᱠᱷᱟᱱ ᱫᱚ ᱟᱭᱳ ᱦᱚᱲ ᱫᱚ ᱦᱟᱴ ᱨᱮ ᱫᱚ ᱵᱟᱠᱚ ᱵᱷᱟᱹᱡᱤ ᱦᱚᱪᱚᱭᱟ ᱠᱚ᱾ ᱠᱚᱲᱟ ᱜᱤᱫᱽᱨᱟᱹ ᱵᱷᱟᱹᱡᱤ ᱦᱚᱪᱚᱭᱟ ᱡᱚᱢᱟ ᱠᱚ, ᱦᱮᱸ᱾
ᱦᱮᱸ,
ᱩᱛᱩ ᱫᱚ ᱵᱟᱠᱚ ᱩᱛᱩᱭ ᱛᱟᱦᱮᱸᱱᱟ ᱟᱞᱮ ᱥᱮᱫ ᱫᱚ ᱦᱟᱴ ᱨᱮᱫᱚ ᱚᱱᱟ ᱵᱷᱟᱹᱡᱤ ᱥᱩᱢᱩᱝ ᱜᱮ᱾
ᱟᱪᱪᱷᱟ, ᱚᱱᱠᱟ ᱠᱟᱱ ᱜᱮᱭᱟ ᱡᱟᱜᱟ ᱡᱟᱜᱟ ᱛᱮ ᱮᱱᱛᱮ ᱫᱚ ᱜᱚᱜᱚ ᱛᱟᱠᱚ ᱫᱚᱠᱚ ᱞᱟᱡᱟᱣ ᱜᱚᱫᱚᱜᱼᱟ ᱥᱮ ᱢᱮᱱ ᱠᱮᱭᱟ᱾ ᱩᱱᱟᱹᱜ ᱫᱚ ᱵᱟᱠᱚ ᱤᱭᱟᱹ ᱵᱟᱲᱟᱭᱟ ᱩᱱᱠᱩ ᱫᱚ᱾ ᱩᱱᱠᱩ ᱫᱚᱠᱚ ᱢᱮᱱᱟ ᱚᱲᱟᱜ ᱤᱧ ᱤᱫᱤᱭᱟ ᱚᱲᱟᱜ ᱨᱮ ᱜᱤᱫᱽᱨᱟᱹ ᱠᱚ ᱵᱟᱹᱵᱩ ᱛᱟᱠᱚ ᱢᱮᱱᱟᱜ ᱠᱚᱣᱟ ᱩᱱᱠᱩᱧ ᱡᱚᱢ ᱦᱚᱪᱚ ᱠᱚᱣᱟ ᱟᱨ ᱵᱟᱵᱟ ᱟᱫᱟᱱ ᱠᱚᱫᱚ ᱚᱱᱟ ᱫᱚ ᱵᱟᱠᱚ ᱦᱩᱫᱤᱥᱟ᱾ ᱩᱱᱠᱩ ᱫᱚ ᱟᱠᱚ ᱠᱚ ᱧᱩ ᱡᱚᱢ ᱢᱟ ᱢᱚᱥᱛᱤ ᱟᱠᱚ ᱜᱟᱛᱮ ᱠᱚᱲᱟ ᱥᱚᱸᱜᱮ ᱦᱟᱹᱱᱤ ᱥᱚᱸᱜᱮ ᱱᱩᱭ ᱥᱚᱸᱜᱮ ᱡᱚᱢ ᱠᱮᱫᱟᱭ ᱧᱩ ᱠᱮᱫᱟᱭ ᱵᱷᱩᱞ ᱮᱱᱟᱭ ᱜᱤᱛᱤᱡ ᱮᱱᱟᱭ ᱛᱚ ᱟᱹᱰᱤ ᱢᱩᱥᱠᱤᱞ ᱚᱱᱟ ᱫᱚ᱾ ᱜᱚᱜᱚ ᱛᱚᱠᱚ ᱫᱚ ᱛᱟᱦᱮᱱᱟ ᱚᱲᱟᱜ ᱨᱮ ᱜᱷᱟᱨᱚᱸᱧᱡᱽ ᱨᱮᱭᱟᱜ ᱦᱩᱫᱤᱥᱟ ᱦᱟᱱᱟ ᱥᱮ ᱱᱟᱣᱟ ᱥᱮ ᱫᱟᱹᱞ ᱵᱟᱝ ᱠᱩᱞᱟᱹᱜ ᱠᱟᱱᱟ ᱥᱮ ᱪᱟᱣᱞᱮ ᱵᱟᱝ ᱠᱩᱞᱟᱹᱜ ᱠᱟᱱᱟ ᱥᱮ ᱪᱮᱫ ᱪᱚ ᱛᱚ ᱚᱱᱟ ᱠᱚᱠᱚ ᱫᱷᱮᱭᱟᱱ ᱧᱚᱜᱼᱟ ᱟᱹᱰᱤ ᱡᱟᱹᱥᱛᱤ ᱜᱤᱧ ᱧᱮᱞ ᱟᱠᱟᱫ ᱠᱚᱣᱟ ᱾ ᱟᱫᱚ ᱚᱱᱟ ᱠᱚ ᱠᱷᱟᱱ ᱛᱮ ᱩᱱᱠᱩ ᱫᱚ ᱩᱱᱟᱹᱜ ᱵᱟᱠᱚ ᱠᱚ ᱤᱭᱟᱹᱭᱟ ᱤᱫᱤ ᱨᱮᱦᱚᱸ ᱠᱚ ᱚᱲᱟᱜ ᱠᱚ ᱤᱫᱤᱭᱟ ᱚᱲᱟᱜ ᱨᱮ ᱡᱚᱛᱚ ᱦᱚᱲ ᱵᱚᱱ ᱡᱚᱢᱟ ᱚᱱᱮ ᱚᱱᱠᱟ ᱾ ᱟᱨ ᱦᱮᱸ ᱨᱚᱲ ᱢᱮ
ᱟᱫᱚ ᱟᱭᱳ ᱦᱚᱲ ᱠᱚ ᱵᱟᱠᱚ ᱵᱷᱟᱹᱡᱤ ᱦᱚᱪᱚᱭᱟ? ᱵᱟᱵᱟ ᱦᱚᱲᱠᱚᱜᱮ ᱟᱫᱚ ᱞᱟᱹᱭᱟ ᱡᱮ ᱵᱟᱵᱟ ᱦᱚᱲ ᱫᱚ ᱚᱱᱮ ᱵᱷᱟᱹᱡᱤ ᱦᱚᱪᱭᱟ ᱠᱚ᱾ ᱟᱫᱚ ᱠᱚ ᱞᱟᱹᱭᱟ ᱡᱮ ᱦᱚᱸ ᱟᱢᱟᱜ ᱫᱚ ᱥᱚᱨᱚᱢ ᱵᱟᱹᱱᱩᱜ ᱛᱟᱢᱟ᱾ ᱜᱤᱫᱟᱹᱨ ᱯᱤᱫᱟᱹᱨ ᱠᱚ ᱫᱮᱭᱟ ᱠᱟᱛᱮ ᱚᱱᱛᱮ ᱨᱮᱢ ᱡᱚᱢᱟ᱾ ᱚᱲᱟᱜ ᱨᱮ ᱠᱷᱟᱱ ᱫᱚ ᱥᱟᱢᱟᱱ ᱥᱟᱱᱟᱢ ᱠᱚ ᱦᱟᱹᱴᱤᱧ ᱛᱮ ᱵᱚᱱ ᱡᱚᱢ ᱠᱮᱭᱟ ᱦᱮᱸ ᱚᱱᱠᱟ ᱠᱚ ᱞᱟᱹᱭ ᱾ ᱡᱮ ᱚᱱᱠᱟ ᱠᱚ ᱨᱳᱦᱮᱫ ᱠᱚᱣᱟ ᱠᱚ ᱟᱸᱡᱚᱢ ᱦᱩᱭ ᱟᱠᱟᱱᱟ᱾ ᱟᱫᱚ ᱚᱱᱮ ᱚᱱᱠᱟ ᱠᱚᱲᱟ ᱜᱤᱫᱽᱨᱟᱹ ᱵᱟᱵᱩ ᱵᱟᱵᱟ ᱦᱚᱲ ᱢᱟ ᱩᱱᱟᱹᱜ ᱫᱚ ᱵᱟᱠᱚ ᱫᱤᱥᱟᱹ ᱠᱚᱣᱟ ᱛᱚ ᱜᱤᱫᱟᱹᱨ ᱯᱤᱫᱟᱹᱨ ᱫᱚ᱾
ᱦᱩᱸ, ᱚᱱᱠᱟ ᱠᱟᱱ ᱜᱮᱭᱟ ᱟᱨ ᱜᱚᱴᱟ ᱜᱮ ᱚᱱ ᱚᱱᱠᱟ ᱠᱟᱱᱟ ᱚᱱᱟ ᱫᱚ ᱵᱟᱝ ᱠᱟᱱᱟ ᱵᱚᱞᱮ ᱟᱞᱮ ᱥᱮᱫ ᱥᱮ ᱟᱯᱮ ᱥᱮᱫ ᱜᱚᱴᱟ ᱜᱮ ᱚᱱᱠᱟ ᱜᱮᱠᱚ ᱨᱩᱣᱮᱫ ᱠᱚ ᱜᱮᱭᱟ ᱾ ᱡᱮ ᱛᱷᱚᱲᱟ ᱜᱟᱱ ᱚᱲᱟᱜ ᱦᱚᱸ ᱫᱷᱮᱭᱟᱱ ᱧᱚᱜᱼᱟ ᱢᱮ ᱠᱷᱟᱹᱞᱤ ᱟᱢ ᱢᱚᱛᱚ ᱡᱚᱢ ᱧᱩ ᱠᱟᱛᱮ ᱦᱚᱸ ᱵᱟᱝ ᱦᱩᱭᱩᱜᱼᱟ ᱟᱫᱚ ᱚᱱᱟ ᱠᱚᱦᱚᱸ ᱢᱮᱱᱟᱜ ᱜᱮᱭᱟ ᱟᱨ ᱟᱞᱮᱥᱭᱟᱜ ᱦᱟᱹᱴᱤᱭᱟᱹ ᱨᱮ ᱱᱚᱣᱟ ᱦᱚᱸ ᱧᱮᱞ ᱠᱟᱱᱟ ᱡᱮ ᱡᱟᱦᱟᱱᱟᱜ ᱜᱮ ᱟᱢᱮᱢ ᱠᱷᱚᱡᱚᱜᱼᱟ ᱚᱱᱟ ᱠᱚ ᱡᱚᱛᱷᱚ ᱟᱢ ᱧᱟᱢ ᱫᱟᱲᱮᱭᱟᱜᱼᱟ ᱡᱮᱭᱥᱮ ᱠᱤ ᱡᱩᱫᱤ ᱟᱢ ᱚᱸᱰᱮ ᱜᱮ ᱡᱩᱫᱤᱢ ᱢᱮᱱᱟ ᱡᱚᱛᱚᱣᱟᱜ ᱜᱮᱢ ᱢᱮᱱ ᱠᱮᱭᱟ ᱚᱠᱟ ᱫᱚ ᱢᱚᱡᱽ ᱠᱷᱟᱡ ᱢᱚᱡᱽ ᱥᱮ ᱵᱟᱹᱲᱤᱡ ᱠᱷᱟᱱ ᱵᱟᱹᱲᱤᱡ ᱟᱨ ᱡᱚᱛᱚᱣᱟᱜ ᱥᱟᱹᱣᱫᱟ ᱠᱚᱦᱚᱸ ᱡᱚᱛᱚᱣᱟᱜ ᱜᱮ ᱧᱟᱢᱚᱜᱼᱟ ᱟᱨ ᱱᱚᱣᱟ ᱠᱟᱛᱷᱟᱧ ᱠᱩᱞᱤᱭᱮᱫ ᱢᱮᱭᱟ ᱡᱮ ᱟᱢ ᱦᱟᱹᱴᱭᱟᱹ ᱨᱮᱢ ᱪᱟᱞᱟᱣ ᱞᱮᱱᱟ ᱡᱟᱦᱟᱸ ᱛᱤᱥ? ᱛᱚ ᱪᱮᱫ ᱚᱱᱠᱟᱱᱟᱜ ᱡᱤᱱᱤᱥ ᱮᱢ ᱧᱮᱞ ᱟᱠᱟᱫᱟ ᱡᱮ ᱟ ᱟᱹᱰᱤ ᱢᱚᱡᱽ ᱮᱢ ᱟᱹᱭᱠᱟᱹᱣ ᱠᱮᱫᱟ ᱦᱟᱛᱟᱣ ᱟᱨ ᱥᱟᱱᱟᱣ ᱠᱮᱫ ᱢᱮᱭᱟ ᱚᱱᱟ ᱵᱟᱵᱚᱛ ᱢᱤᱫ ᱵᱟᱨ ᱠᱟᱛᱷᱟ ᱡᱩᱫᱤᱢ ᱫᱤᱥᱟᱹᱭᱮᱫ ᱠᱷᱟᱱ ᱞᱟᱹᱭ ᱢᱮ?
ᱦᱮᱸ ᱦᱟᱴ ᱪᱟᱞᱟᱣ ᱞᱮᱠᱷᱟᱱ ᱫᱚ ᱧᱮᱞᱼᱼ ᱠᱩᱥᱤᱭᱟᱜ ᱜᱮᱭᱟ ᱡᱮᱢᱚᱱ ᱯᱟᱹᱧᱪᱤ ᱥᱟᱹᱲᱤ ᱠᱚ ᱦᱮᱸ ᱟᱨ ᱚᱱᱠᱟᱱ ᱧᱮᱞ ᱞᱮᱠᱷᱟᱱ ᱡᱤᱱᱤᱥ ᱫᱚ ᱮᱢᱱᱤ ᱦᱟᱴ ᱪᱟᱞᱟ ᱞᱮᱠᱷᱟᱱ ᱢᱟ ᱡᱚᱛᱚᱧ ᱠᱩᱥᱤᱭᱟᱜᱼᱟ ᱢᱮᱱᱠᱷᱟᱱ ᱟᱢᱠᱤᱢ ᱢᱚᱱᱮᱭᱟ ᱡᱮ ᱤᱧ ᱡᱚᱛᱚᱧ ᱠᱤᱨᱤᱧ ᱫᱟᱲᱮᱭᱟᱜᱼᱟ
ᱦᱮᱞᱳ ᱟᱲᱟᱝ ᱵᱟᱝ ᱦᱤᱡᱩᱜ ᱠᱟᱱ ᱛᱟᱢ ᱦᱮᱞᱳ ᱟᱢᱟᱜ ᱟᱲᱟᱝ ᱵᱟᱝ ᱟᱸᱡᱚᱢᱚᱜ ᱠᱟᱱᱟ ᱨᱚᱲᱫᱟᱢ ᱥᱮ ᱵᱟᱢ ᱨᱚᱲᱫᱟ ᱦᱸᱟᱜ ᱥᱮ ᱟᱢᱟᱜ ᱜᱮ ᱴᱟᱣᱟᱨ ᱵᱟᱭ ᱧᱟᱢᱫᱟ ᱥᱮ ᱤᱧᱟᱹᱜ ᱵᱟᱭ ᱧᱟᱢᱫᱟ ᱵᱟᱹᱧ ᱵᱩᱡᱟᱹ ᱫᱟᱲᱮᱭᱟᱜ ᱠᱟᱱᱟ ᱱᱤᱛᱚᱜ ᱨᱚᱲ ᱢᱮ ᱦᱮᱞᱳ ᱥᱟᱹᱨᱤᱜᱮ ᱟᱟᱜ ᱟᱲᱟᱝ ᱮᱠᱟᱞ ᱜᱮ ᱵᱟᱝ ᱟᱸᱡᱚᱢᱚᱜ ᱠᱟᱱᱟ ᱟᱫᱚ ᱟᱢᱫᱚᱢ ᱨᱚᱲ ᱮᱫᱟᱥ ᱥᱮ ᱵᱟᱢ ᱨᱚᱲ ᱮᱫᱟ ᱥᱮ ᱨᱚᱲᱮᱫᱼᱼ ᱠᱟᱱ ᱜᱮ ᱨᱮᱦᱚᱸᱧ ᱤᱧᱫᱚ ᱟᱸᱡᱚᱢ ᱧᱟᱢᱫᱟ ᱡᱩᱫᱤ ᱤᱧ ᱨᱚᱲᱮᱢ ᱟᱸᱡᱚᱢᱮᱫ ᱠᱷᱟᱱ ᱫᱚ ᱠᱟᱴᱟ ᱫᱚ ᱟᱞᱚᱢ ᱠᱟᱴᱟᱣᱟ ᱟᱭᱛᱮ ᱠᱟᱴᱟ ᱠᱷᱟᱭ ᱠᱟᱴᱟᱪᱚ ᱜᱮ ᱟᱫᱚ ᱟᱸᱡᱚᱢᱚᱜ ᱜᱮ ᱦᱟᱸᱜ ᱡᱩᱫᱤ ᱢᱚᱡᱽ ᱛᱮ ᱴᱟᱣᱟᱨ